ᱦᱮᱞᱳ
ᱦᱮᱞᱳ ᱜᱚᱝᱠᱮ ᱡᱚᱦᱟᱨ ᱜᱮ ᱾
ᱦᱟᱸ ᱡᱚᱦᱟᱨ ᱜᱮ, ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜᱼᱼ
ᱦᱮᱸ ᱟᱵᱤᱱᱟᱜ ᱦᱚᱸ ᱨᱚᱲ ᱟᱸᱡᱚᱢᱚᱜ ᱠᱟᱱᱟ ᱢᱚᱸᱡᱽ ᱜᱮ ᱾
ᱟᱪᱪᱷᱟ
ᱚ, ᱪᱮᱫ ᱠᱚ ᱪᱤᱠᱟ ᱵᱟᱲᱟ ᱦᱩᱭᱩᱜ ᱠᱟᱱᱟ ᱥᱮᱛᱟᱜ ᱯᱟᱭᱟᱨᱮ?
ᱦᱚᱭ ᱥᱮᱛᱟᱜ ᱯᱟᱭᱟᱨᱮ ᱫᱟᱹᱛᱟᱹᱱᱤ ᱵᱟᱲᱟ ᱦᱩᱭ ᱠᱟᱛᱮᱜ ᱱᱚᱸ-ᱚᱭᱼᱼ ᱠᱟᱹᱴᱤᱡ ᱠᱟᱹᱢᱤ ᱦᱩᱭᱩᱜ ᱠᱟᱱᱟ ᱱᱚᱸᱰᱮ, ᱦᱩᱸ ᱱᱤᱛᱚᱜ ᱛᱚ ᱟᱨᱼᱼ
ᱟᱸ, ᱱᱤᱡᱮ ᱦᱚᱸ ᱵᱮᱨᱮᱫ ᱵᱟᱲᱟ ᱟᱛᱮᱫᱼᱼ ᱫᱟᱠᱟ ᱠᱚ ᱤᱥᱤᱱ ᱵᱟᱲᱟ ᱦᱩᱭᱱᱟ ᱱᱤᱡᱮ ᱫᱚ, ᱯᱟᱹᱴᱷᱩᱣᱟᱹ ᱟᱸ ᱯᱟᱹᱴᱷᱩᱣᱟᱹ ᱠᱟᱱᱟᱞᱤᱧ ᱛᱚ ᱱᱤᱡᱮ ᱾ ᱛᱚ ᱚᱱᱟ ᱞᱟᱹᱜᱤᱫ ᱱᱤᱡᱮ ᱛᱮᱜᱮ ᱫᱟᱠᱟ ᱠᱚ ᱤᱥᱤᱱ ᱵᱟᱥᱟᱝ ᱦᱩᱭᱩᱜᱼᱟ ᱛᱚ ᱾
ᱟᱪᱪᱷᱟ ᱾
ᱦᱮᱸ, ᱡᱚᱢ ᱠᱚᱫᱚ ᱟᱹᱣᱨᱤᱭᱟᱜ-ᱟ ᱦᱟᱸᱜ ᱡᱚᱢ ᱦᱩᱭᱩᱜᱼᱟ ᱦᱟᱸᱜ ᱾
ᱟᱪᱪᱷᱼᱼ
ᱱᱚ ᱫᱚᱥ ᱵᱟᱡᱮ ᱥᱮᱫ ᱛᱚ ᱾ ᱪᱮᱫ ᱞᱮᱠᱟ ᱚᱱᱛᱮ ᱫᱟᱜ ᱡᱟᱹᱲᱤ ᱠᱚ? ᱱᱤᱛᱚᱜ ᱠᱟᱹᱴᱤᱡ ᱱᱚᱛᱮᱼᱼ ᱨᱤᱢᱤᱞ ᱨᱤᱢᱤᱞ ᱠᱟᱜ-ᱟᱭ ᱚᱱᱛᱮ ᱪᱮᱫ ᱞᱮᱠᱟ ᱫᱟᱜ ᱠᱮᱫᱼᱟᱭ ᱥᱮ ᱵᱟᱝᱟ?
ᱱᱚᱛᱮ ᱦᱚᱸ ᱨᱤᱢᱤᱞ ᱨᱤᱢᱤᱞ ᱠᱟᱜ ᱟᱭ ᱠᱤᱱᱛᱩ ᱫᱟᱜ ᱫᱚ ᱵᱟᱭ ᱫᱟᱜ ᱠᱟᱜ-ᱟ ᱮᱠᱷᱚᱱᱳ ᱟᱹᱣᱨᱤ ᱫᱟᱜᱟᱭ ᱾ ᱫᱟᱜ ᱨᱮᱱᱟᱜ ᱥᱚᱢᱵᱷᱚᱵᱚᱱᱟ ᱧᱮᱞ ᱢᱚᱱᱮ ᱦᱩᱭᱩᱜ ᱠᱟᱱᱟ ᱡᱮ ᱫᱟᱜᱟᱭ ᱨᱤᱢᱤᱞ ᱨᱤᱢᱤᱞ ᱵᱩᱡᱷᱟᱹᱜᱼᱼ
ᱦᱮᱸ ᱦᱮᱸ ᱾ ᱱᱚᱛᱮ ᱫᱚ ᱦᱚᱞᱟ ᱫᱟᱜ ᱡᱟᱹᱲᱤ ᱠᱮᱫᱼᱟᱭ ᱟᱹᱰᱤ ᱡᱟᱹᱥᱛᱤ ᱜᱮ ᱞᱟᱭᱤᱱ ᱠᱚᱠᱚ ᱠᱟᱴ ᱟᱠᱟᱫ ᱛᱟᱦᱮᱸᱜᱼᱟ ᱾ ᱛᱚ ᱟᱹᱰᱤ ᱠᱚᱥᱴᱚ ᱛᱮ, ᱫᱤᱱ ᱵᱤᱛᱟᱹᱣ ᱦᱩᱭ ᱠᱟᱱᱟ ᱦᱚᱞᱟ ᱧᱤᱫᱟᱹ ᱦᱟᱸᱜ ᱧᱤᱫᱟᱹ ᱨᱮᱱᱟᱜᱼᱼ
ᱚᱸ
ᱛᱚ ᱯᱟᱹᱴᱷᱩᱣᱟᱹ ᱞᱟᱹᱜᱤᱫ ᱢᱟ ᱵᱟᱰᱟᱭ ᱜᱮᱭᱟᱵᱤᱱ, ᱞᱟᱹᱭᱤᱱ ᱵᱟᱝᱠᱷᱟᱱ ᱫᱚ ᱱᱟᱜᱼᱼ
ᱦᱮᱸ ᱦᱮᱸ ᱞᱟᱹᱭᱤᱱ ᱫᱚ ᱞᱟᱜᱟᱜ ᱜᱮᱭᱟ ᱾
ᱦᱮᱸ ᱾ ᱛᱚ ᱚᱱᱮ ᱚᱱᱠᱟ ᱟᱨ ᱱᱤᱛᱚᱜ ᱦᱚᱸ ᱫᱟᱜᱽ ᱡᱟᱹᱲᱤ ᱞᱮᱠᱟ ᱴᱷᱤᱠᱟᱹᱜ ᱠᱟᱱᱟ ᱛᱚ ᱟᱹᱨᱤ ᱡᱟᱹᱲᱤᱭᱟᱭ ᱦᱮᱸᱥᱮ, ᱯᱩᱨᱟᱹ ᱧᱩᱛ-ᱧᱩᱛ ᱛᱟᱠᱟᱜ-ᱟᱭ ᱛᱚ ᱚᱲᱟᱜ ᱠᱚᱨᱮ ᱱᱟᱯᱟᱭ ᱵᱟᱲᱟ ᱜᱮ?
ᱦᱮᱸ ᱱᱤᱭᱟᱹ ᱜᱷᱟᱹᱲᱤ ᱫᱚ ᱱᱟᱯᱟᱭ ᱜᱮᱭᱟ ᱚᱲᱟᱜ ᱠᱚᱨᱮ ᱫᱚ
ᱟᱪᱪᱷᱟ ᱟᱸ
ᱟᱫᱚ ᱜᱚᱝᱠᱮ ᱟᱹᱵᱤᱱ ᱜᱮ, ᱟᱹᱵᱤᱱ ᱜᱮ ᱜᱚᱝᱠᱮ ᱚᱲᱟᱜ ᱠᱚᱨᱮ ᱱᱟᱯᱟᱭ ᱢᱮᱱᱟᱜ ᱠᱚᱣᱟ ᱥᱮ ᱵᱟᱝ
ᱦᱮᱸ ᱡᱟᱦᱟᱸ ᱞᱮᱠᱟ ᱟᱞᱤᱧ ᱞᱤᱧ ᱴᱷᱤᱠᱟᱹᱭᱮᱜ-ᱟ ᱚᱲᱟᱜ ᱠᱚᱨᱮ ᱱᱟᱯᱟᱭ ᱵᱟᱲᱟ ᱜᱮ ᱢᱮᱱᱟᱜ ᱠᱚᱣᱟ ᱟᱨ ᱟᱥᱟᱭᱟᱞᱤᱧ ᱱᱟᱯᱟᱭ ᱵᱟᱲᱟ ᱜᱮᱠᱚ ᱛᱟᱦᱮᱸᱱ ᱢᱟ ᱪᱮᱫᱟᱜ ᱥᱮ ᱨᱚᱯᱚᱲ ᱟᱹᱣᱨᱤ ᱦᱩᱭᱩᱜᱼᱟ ᱾ ᱦᱩᱭᱮᱱᱟ ᱮᱠ ᱦᱟᱯᱛᱟ ᱜᱟᱱ ᱛᱚ ᱡᱚᱠᱷᱚᱱ ᱞᱤᱧ ᱨᱚᱯᱚᱲ ᱞᱮᱱᱟ ᱛᱚ ᱩᱱ ᱛᱚᱠᱷᱚᱱ ᱢᱟ ᱱᱟᱯᱟᱭ ᱵᱟᱲᱟ ᱜᱮ ᱛᱟᱦᱮᱸᱫ ᱟᱠᱚ ᱛᱚ ᱾ ᱟᱥᱟᱭᱟᱞᱤᱧ ᱱᱟᱯᱟᱭ ᱵᱟᱲᱟ ᱜᱮ ᱠᱚ ᱛᱟᱦᱮᱸᱱ ᱢᱟ᱾
ᱦᱳᱭ ᱦᱳᱭ ᱾
ᱡᱟᱭᱡᱩᱜᱽ ᱞᱟᱹᱜᱤᱱ ᱦᱮᱸᱥᱮ ᱛᱚ ᱱᱤᱛᱚᱜ ᱦᱚᱸ ᱨᱚᱯᱚᱲ ᱦᱩᱭ ᱞᱮᱱᱠᱷᱟᱱ ᱱᱷᱟᱜ ᱠᱩᱞᱤ ᱠᱚᱣᱟᱞᱤᱧ ᱦᱟᱸᱜ ᱪᱮᱫ ᱞᱮᱠᱟ ᱢᱮᱱᱟᱜ ᱠᱚᱭᱟ ᱦᱟᱸᱜ ᱛᱚ ᱪᱮᱫᱞᱮᱠᱟ ᱚᱱᱛᱮ ᱫᱚ ᱪᱟᱥᱵᱟᱥ ᱠᱚᱫᱚ ᱚᱱᱛᱮ ᱫᱚ ᱛᱚᱞᱟ ᱠᱚᱫᱚ ᱯᱮ ᱮᱨ ᱵᱟᱲᱟ ᱠᱮᱜ-ᱟ ᱥᱮ ᱵᱟᱝ-ᱟ?
ᱦᱩᱸ ᱛᱚᱞᱟ ᱠᱚ ᱮᱨ ᱵᱟᱲᱟ ᱦᱩᱭᱟᱠᱟᱱᱟ ᱟᱹᱣᱨᱤ ᱦᱟᱨᱟᱜᱼᱟ ᱮᱨ ᱵᱟᱲᱟ ᱦᱟᱨᱟ ᱞᱮᱠᱷᱟᱱ ᱟᱫᱚ ᱨᱚᱦᱚᱭ ᱠᱚ ᱮᱛᱚᱦᱚᱵ ᱦᱩᱭᱩᱜᱼᱟ ᱾
ᱟᱪᱪᱷᱟ ᱛᱚ ᱾ ᱟᱞᱮ ᱦᱚᱸ ᱱᱚᱛᱮ ᱫᱚ ᱛᱚᱞᱟ ᱠᱚᱫᱚᱞᱮ ᱮᱨ ᱵᱟᱲᱟᱣ ᱟᱠᱟᱫ ᱜᱮᱭᱟ ᱦᱮᱸᱥᱮ ᱡᱚᱠᱷᱚᱱ
ᱦᱩᱸ ᱾
ᱟ ᱠᱟᱹᱴᱤᱡ ᱫᱟᱜᱽ ᱠᱚᱛᱮ ᱠᱟᱹᱴᱤᱡ ᱰᱤᱥᱴᱟᱵᱽ ᱧᱚᱜ ᱠᱟᱜ-ᱟᱭ ᱡᱚᱛᱚ ᱫᱚ ᱵᱟᱝ ᱮᱨ ᱦᱩᱭ ᱟᱠᱟᱱᱟ ᱾ ᱜᱷᱩᱴᱚ ᱠᱚᱨᱮᱱ ᱫᱚ ᱱᱟᱸᱜ ᱦᱮᱸᱥᱮ ᱛᱚ ᱦᱟᱥᱟ ᱜᱮ ᱱᱷᱟᱜ ᱨᱚᱦᱚᱲᱚᱜ ᱞᱟ- ᱞᱟᱹᱜᱤᱱ ᱜᱮ ᱱᱷᱟᱜ ᱠᱚ ᱛᱟᱸᱜᱤ ᱵᱟᱲᱟᱣ ᱟᱠᱟᱜ-ᱟ ᱡᱮ
ᱦᱟᱭ ᱾
ᱫᱷᱩᱲᱤ ᱨᱮᱜᱮᱠᱚ ᱮᱨᱟ ᱛᱚᱞᱟ ᱦᱚᱸ ᱦᱮᱸᱥᱮ ᱱᱚᱝᱠᱟ ᱞᱮᱴᱮ ᱯᱮᱴᱮ ᱞᱮᱠᱷᱟᱱ ᱢᱟ ᱵᱷᱟᱜᱤ ᱴᱷᱤᱠ ᱵᱟᱝ ᱜᱟᱱᱚᱜᱼᱟ ᱾
ᱦᱳᱭ ᱦᱳᱭ ᱾
ᱛᱚ ᱟᱨ ᱱᱚᱝᱠᱟ ᱡᱩᱫᱤ ᱫᱟᱜᱽ ᱤᱫᱤᱭᱟᱭ ᱮᱱᱠᱷᱟᱱ ᱫᱚ ᱵᱟᱝ ᱜᱟᱱᱚᱜᱼᱟ ᱥᱮᱭ ᱟᱥ ᱞᱚᱥᱚᱫ ᱪᱮᱛᱟᱱ ᱨᱮᱠᱚ ᱡᱟᱦᱟᱸ ᱵᱟᱝᱠᱚ ᱮᱨᱟ ᱯᱚᱝ ᱟᱛᱮᱫ ᱦᱩᱲᱩ
ᱦᱳᱭ ᱦᱳᱭ ᱾
ᱟᱱᱫᱷᱟ ᱠᱟᱹᱴᱤᱡ ᱠᱟᱹᱴᱤᱡ ᱯᱚᱝ ᱠᱚᱜ ᱫᱚ ᱚᱱᱮ ᱚᱱᱟ ᱜᱮᱱᱷᱟᱜ ᱮᱨ ᱦᱩᱭᱩᱜ ᱟᱱᱷᱟᱜ, ᱡᱩᱫᱤ ᱵᱟᱝᱠᱚ ᱫᱟᱲᱮᱭᱟᱜ ᱠᱷᱟᱱ ᱟᱨ ᱠᱟᱹᱴᱤᱡ ᱦᱮᱨᱮᱥᱢᱮᱱᱴ ᱢᱮᱱᱟᱜᱼᱟ ᱚᱱᱟ ᱫᱚ
ᱫᱷᱩᱲᱤ ᱨᱮ ᱡᱩᱫᱤ ᱵᱟᱭ ᱜᱟᱱᱚᱜᱼᱟ ᱛᱚᱠᱷᱚᱱ ᱫᱚ ᱟᱫᱚ ᱞᱚᱥᱚᱫ ᱠᱟᱛᱮᱫ ᱮᱨᱦᱮᱡ ᱟᱠᱚ ᱠᱤᱪᱷᱩ
ᱟᱨ ᱠᱟᱹᱴᱤᱡ ᱦᱮᱨᱮᱥᱢᱮᱱᱴ ᱢᱮᱱᱟᱜᱼᱟ ᱟᱱ ᱫᱚ ᱦᱟᱸᱜ ᱚᱱᱟ ᱫᱚ ᱦᱮᱸᱥᱮ
ᱦᱩᱸ ᱦᱩᱸ ᱦᱩᱸ ᱾
ᱱᱟᱨ ᱢᱤᱫ ᱦᱚᱲ ᱚᱱᱟ ᱛᱟᱞᱟᱨᱮ ᱦᱳᱭ ᱢᱤᱫ ᱦᱚᱲ ᱚᱱᱟ ᱛᱟᱞᱟᱨᱮ ᱛᱟᱦᱮᱸ ᱫᱚᱨᱠᱟᱨ ᱛᱤᱱ ᱵᱷᱩᱨ ᱵᱟᱝ ᱢᱟᱨᱟᱜ ᱢᱟᱨᱟᱝᱚᱜᱼᱟ᱾ ᱠᱟᱹᱢᱤ ᱠᱟᱹᱢᱦᱟᱭ ᱦᱮᱸᱪᱮ
ᱦᱩᱸ ᱦᱩᱸ ᱾
ᱵᱟᱝ ᱜᱟᱱ ᱞᱮᱱᱠᱷᱟᱱ ᱢᱟ ᱚᱱᱟ ᱪᱮᱠᱟ ᱜᱮ ᱦᱩᱭᱩᱜᱼᱟ ᱥᱮ ᱵᱟᱝᱟ ᱟᱵᱚ ᱢᱟ ᱪᱟᱥᱵᱟᱥ ᱦᱚᱲ ᱥᱮ ᱵᱟᱝ, ᱵᱟᱝ ᱪᱟᱥ ᱞᱮᱠᱷᱟᱱ ᱦᱚᱸᱛᱚ ᱵᱟᱝ ᱜᱟᱱᱚᱜᱼᱟ ᱪᱩᱞᱦᱟᱹ ᱵᱟᱝ ᱡᱚᱢ ᱵᱟᱝ ᱡᱩᱞᱩᱜ ᱛᱟᱵᱚᱱᱟ ᱾
ᱦᱩᱸ ᱾
ᱟᱨ ᱚᱱᱛᱮ ᱫᱚ ᱦᱩᱲᱩ ᱠᱚᱫᱚ ᱛᱤᱱᱟᱹᱜ ᱵᱟᱨ ᱯᱮ ᱪᱟᱥᱟ ᱢᱤᱫ ᱫᱷᱟᱹᱣ ᱥᱮ ᱵᱟᱨ ᱫᱷᱟᱹᱣ?
ᱟᱸ ᱟᱞᱮ ᱥᱮᱫ ᱫᱚ ᱵᱟᱨ ᱫᱷᱟᱣ ᱜᱮᱠᱚ ᱪᱟᱥᱟ ᱾
ᱟᱪᱪᱷᱟ ᱡᱟᱦᱟᱸ ᱞᱮᱠᱟᱞᱤᱧ ᱴᱷᱤᱠᱟᱹᱭᱮᱜᱼᱟ ᱚᱱᱛᱮ ᱟᱞᱮᱥᱮᱫ ᱫᱚ ᱴᱷᱚᱱᱚᱠ ᱧᱚᱜ ᱜᱮᱭᱟ ᱛᱚ ᱟᱞᱮ ᱥᱮᱫ ᱫᱚ ᱴᱷᱚᱱᱚᱠ ᱧᱚᱜ ᱜᱮᱭᱟ ᱨᱮᱦᱚᱸ ᱫᱟᱜᱽ ᱟᱞᱮ ᱥᱮᱨᱢᱟ ᱡᱟᱹᱲᱤ ᱫᱟᱜᱽ ᱛᱮᱜᱮ ᱢᱮᱱᱟᱜ ᱞᱮᱭᱟ ᱚᱱᱟ ᱵᱚᱨᱥᱟ ᱜᱮ ᱢᱮᱱᱟᱜ ᱞᱮᱭᱟ ᱾ ᱛᱚ ᱡᱟᱦᱟᱸ ᱟᱥᱟᱲ ᱵᱚᱸᱜᱟ ᱫᱟᱜᱟᱭ ᱱᱤᱛᱚᱜ ᱱᱟᱦᱟᱸᱜ, ᱤᱱᱟᱹ ᱫᱟᱜᱽ ᱛᱮ ᱡᱟᱦᱟᱸ ᱪᱟᱥᱟᱠᱚᱣᱟ ᱮᱱ ᱤᱧᱟ ᱢᱤᱫ ᱫᱷᱟᱹᱣ ᱛᱮᱞᱮ ᱪᱟᱥᱟ ᱟᱨ ᱡᱚᱛᱚᱥᱚᱨᱟ ᱥᱤᱛᱩᱝ ᱦᱩᱲᱩ ᱫᱚ ᱚᱱᱟ ᱫᱚ ᱴᱷᱚᱱᱚᱠ ᱧᱚᱜ ᱜᱮᱭᱟ ᱛᱚ ᱮᱱᱠᱷᱟᱱ ᱫᱚ ᱫᱟᱜ ᱨᱮᱱᱟᱜ ᱚᱱᱠᱟ ᱵᱮᱵᱚᱥᱛᱷᱟ ᱵᱟᱹᱱᱩᱜᱼᱟ ᱥᱮ ᱞᱚ ᱠᱚ ᱥᱚᱞᱟᱨ ᱠᱚ ᱵᱟᱹᱱᱩᱜᱼᱟ ᱥᱮ, ᱟᱨ ᱜᱟᱰᱟᱼᱢᱩᱸᱰᱩ ᱠᱚᱦᱚᱸ ᱚᱝᱠᱟᱛᱮ ᱵᱟᱝ ᱯᱟᱨᱚᱢ ᱵᱟᱲᱟ ᱟᱠᱟᱱᱟ ᱢᱟᱱᱮ ᱵᱟᱭ ᱵᱟᱭ ᱪᱟᱞᱟᱣ ᱟᱠᱟᱱᱟ ᱛᱚ ᱵᱟᱹᱱᱩᱜᱼᱟ ᱟᱨ ᱟᱫᱷᱮᱠ ᱠᱚᱥᱮᱱ, ᱠᱮᱱᱮᱞ ᱢᱮᱱᱟᱜ ᱜᱮᱭᱟ ᱚᱱᱟ ᱫᱚ ᱟᱫᱚ ᱟᱞᱮ ᱥᱮᱫ ᱫᱚ ᱵᱟᱝ ᱥᱮᱴᱮᱨᱚᱜᱼᱟ ᱫᱟᱜᱽ᱾
ᱟᱪᱪᱷᱟ,
ᱮᱴᱟᱜ ᱥᱮᱜ ᱞᱮᱠᱟᱛᱮ ᱚᱱᱟ ᱫᱚ ᱯᱟᱨᱚᱢ ᱪᱟᱞᱟᱜᱼᱟ᱾
ᱦᱩᱸ
ᱚᱱᱰᱮ ᱚᱱᱠᱟᱱ ᱯᱚᱨᱤᱥᱛᱷᱤᱛᱤ
ᱦᱩᱸ ᱵᱟᱝ ᱟᱞᱮ ᱥᱮᱜ ᱫᱚ ᱢᱚᱴᱟᱢᱩᱴᱤ ᱫᱟᱜᱽ ᱨᱮᱱᱟᱜ ᱵᱮᱵᱚᱥᱛᱟ ᱢᱮᱱᱟᱜᱼᱟ᱾ ᱦᱩᱸ ᱫᱷᱚᱨᱚ ᱨᱮᱦᱚᱸ ᱠᱚ ᱪᱟᱥ ᱜᱮᱭᱟ ᱵᱚᱨᱥᱟ ᱨᱮᱦᱚᱸ ᱠᱚ ᱪᱟᱥ ᱜᱮᱭᱟ, ᱵᱟᱨ ᱥᱤᱡᱽᱱᱤ ᱜᱮ ᱠᱚ ᱪᱟᱥᱼᱟ ᱱᱚᱛᱮ ᱫᱚ,
ᱦᱮᱸ ᱦᱮᱸ ᱟᱹᱰᱤ ᱱᱟᱯᱟᱭ ᱛᱚ ᱟᱯᱮ ᱟᱞᱮ ᱫᱚ ᱢᱤᱫ ᱪᱷᱮᱱ ᱞᱮᱠᱟᱱ ᱫᱚ ᱡᱩᱫᱤ ᱥᱮᱨᱢᱟ ᱡᱟᱹᱲᱤ ᱫᱟᱜᱽ ᱵᱟᱝᱞᱮ ᱧᱟᱢ ᱞᱮᱜᱼᱟ ᱮᱱᱠᱷᱟᱱ ᱫᱚ ᱵᱟᱝ ᱜᱟᱱᱚᱜᱼᱟ ᱪᱮᱫᱟᱜ ᱥᱮ,
ᱦᱮᱸ
ᱫᱟᱜᱽ ᱨᱮᱱᱟᱜ ᱚᱱᱠᱟ ᱵᱮᱵᱚᱥᱛᱷᱟ ᱵᱟᱹᱱᱩᱜᱼᱟ ᱥᱮ ᱦᱳᱭ ᱚᱱᱟᱞᱮ ᱟᱹᱰᱤ ᱱᱤᱨᱵᱷᱚᱨ ᱢᱮᱱᱟᱜ ᱞᱮ, ᱦᱮᱸ ᱞᱟᱹᱭ ᱵᱮᱱ
ᱫᱷᱚᱨᱚᱱ ᱨᱮᱫᱚ ᱛᱟᱦᱚᱞᱮ ᱤᱭᱟᱹ ᱜᱮᱠᱚ ᱪᱟᱥ ᱜᱮᱭᱟ ᱥᱮ ᱵᱟᱝ ᱚᱱᱮ ᱡᱟᱦᱟᱱᱟᱜ ᱟᱹᱞᱩ ᱢᱟᱹᱞᱩ ᱠᱚ,
ᱟᱪᱪᱷᱟ ᱦᱮᱸ ᱦᱮᱸ ᱩᱛᱚᱩ ᱠᱚ ᱦᱮᱸᱥᱮ, ᱚᱝᱠᱟ ᱫᱚ ᱵᱟᱝᱠᱚ ᱪᱟᱥ ᱵᱟᱲᱟᱭᱟ ᱪᱮᱫᱟᱜ ᱥᱮ ᱚᱱᱠᱟ ᱵᱮᱵᱚᱥᱛᱷᱟ ᱜᱮ ᱵᱟᱹᱱᱩᱜᱼᱟ ᱜᱟᱰᱟ ᱠᱚ ᱛᱟᱦᱮᱸ ᱞᱮᱱᱠᱷᱟᱱ ᱮᱱᱠᱷᱟᱱ ᱜᱮ ᱜᱟᱰᱟ ᱫᱷᱟᱨᱮ ᱫᱷᱟᱨᱮᱛᱮ ᱵᱟᱹᱫᱽ ᱠᱚ ᱛᱟᱦᱮᱸᱜᱼᱟ ᱮᱱᱠᱷᱟᱱ ᱫᱚ ᱚᱱᱟ ᱠᱚᱨᱮ ᱦᱚᱸᱠᱚ ᱪᱟᱥ ᱟᱠᱚ ᱛᱚ ᱦᱮᱸ ᱪᱟᱥ ᱵᱟᱲᱟᱭᱟᱠᱚ ᱩᱛᱩ ᱠᱚ ᱢᱤᱫ ᱵᱟᱨ ᱯᱩᱠᱷᱨᱤ ᱜᱟᱹᱰᱭᱟᱹ ᱠᱚ᱾ ᱢᱟᱨᱟᱝ ᱦᱚᱯᱚᱱ ᱢᱮᱱᱟᱜᱼᱟ ᱢᱤᱫᱵᱟᱨ ᱛᱚ ᱚᱱᱟ ᱫᱷᱟᱨᱮ ᱠᱚᱨᱮᱱ ᱜᱮᱠᱚ ᱪᱟᱥ ᱵᱟᱲᱟᱭᱟ, ᱮᱸ ᱟᱞᱮᱭᱟᱜ ᱢᱟ ᱱᱟᱦᱟᱜ ᱚᱱᱠᱟ ᱢᱟ ᱵᱟᱹᱱᱩᱜᱼᱟ ᱦᱮᱸᱥᱮ ᱛᱚ ᱢᱮᱱᱟᱜᱼᱟ ᱡᱟᱦᱟᱸᱭ ᱡᱟᱦᱟᱸᱭ ᱠᱚᱣᱟᱜ ᱪᱟᱥ ᱟᱠᱚ ᱠᱚ ᱡᱚᱢ ᱵᱟᱠᱷᱨ ᱟᱠᱷᱨᱤᱧ ᱵᱟᱠᱷᱨ ᱟᱨ, ᱱᱤᱡᱮ ᱚᱲᱟᱜ ᱨᱮᱫᱚ ᱚᱱᱮ ᱡᱷᱟᱹᱱᱴᱤ ᱵᱷᱤᱛᱤᱨ ᱨᱮ ᱟᱲᱟᱜ ᱥᱟᱠᱟᱢ ᱠᱚᱜᱮ ᱠᱩᱸᱫᱽᱨᱤ ᱟᱲᱟᱜ ᱠᱩᱸᱫᱽᱨᱤ ᱠᱚ ᱢᱟᱞᱦᱟᱱ ᱠᱚ ᱟᱨᱚ ᱟᱲᱟᱜ ᱠᱚ ᱢᱟᱹᱨᱤᱪ ᱠᱚ ᱪᱮᱫ ᱠᱚ ᱦᱟᱸᱜ ᱦᱮᱸᱥᱮ᱾ ᱚᱱᱟ ᱠᱚᱜᱮ ᱦᱟᱸᱜ ᱱᱤᱡᱮᱨ ᱚᱲᱟᱜ ᱨᱮᱫᱚ ᱦᱟᱸᱜ ᱟᱹᱭᱤᱱ ᱟᱵᱟᱫ ᱠᱟᱛᱮᱫ ᱮᱴᱟᱜᱟᱜ ᱫᱚ ᱪᱮᱫ ᱦᱚᱸ ᱵᱟᱝ,
ᱚᱲᱟᱜ ᱥᱩᱨ, ᱠᱚᱨᱮ ᱜᱮ ᱟᱨᱠᱤ ᱡᱷᱱᱴᱤ ᱚᱱᱟ ᱱᱤᱡᱮ ᱵᱟᱲᱜᱮ ᱠᱚᱨᱮ ᱚᱱᱮ ᱢᱟᱱᱮ ᱢᱟᱴ ᱨᱮᱫᱚ ᱪᱟᱥ ᱫᱚ ᱥᱚᱵᱽᱡᱤ ᱪᱟᱥ ᱫᱚ ᱵᱟᱝ ᱦᱩᱭᱩᱜ ᱜᱮᱭᱟ ᱥᱮ ᱪᱮᱫ
ᱦᱳᱭ ᱵᱟᱝ ᱦᱩᱭᱩᱜᱼᱟ ᱠᱷᱩᱵ ᱠᱚᱢ ᱢᱟᱱᱮ ᱟᱹᱰᱤ ᱠᱚᱢ᱾
ᱫᱟᱜᱽ ᱨᱮᱱᱟᱜ ᱥᱚᱢᱚᱭᱥᱟ ᱜᱮ ᱞᱟᱹᱭ ᱠᱮᱜᱼᱟ ᱵᱤᱱ ᱛᱚ
ᱦᱳᱭ
ᱜᱚᱝᱠᱮ ᱛᱟᱦᱚᱞᱮ ᱚᱲᱟᱜ ᱥᱮ ᱫᱚ ᱵᱤᱱ ᱪᱟᱞᱟᱣ ᱞᱮᱱᱟ ᱥᱮ ᱵᱟᱝ?
ᱚᱲᱟᱜ ᱠᱚᱫᱚ ᱵᱟᱝ ᱥᱮᱱ ᱵᱟᱲᱟ ᱦᱳᱭ ᱠᱟᱱᱟ ᱟᱹᱰᱤ ᱫᱤᱱ ᱟᱭᱢᱟ ᱫᱤᱱ ᱦᱳᱭᱱᱟ ᱛᱚ ᱱᱤᱛᱚᱜ ᱩᱭᱦᱟᱹᱨᱮ ᱟᱹᱞᱤᱧ᱾ ᱮᱸ ᱪᱟᱞᱟᱜ ᱦᱟᱸᱜ, ᱦᱩᱞ ᱢᱟᱦᱟᱸ ᱨᱮ ᱚᱱᱛᱮ ᱦᱩᱞ ᱢᱟᱦᱟᱸ ᱠᱚᱫᱚᱯᱮ ᱢᱟᱱᱟᱣ ᱵᱟᱲᱟᱭᱟ ᱥᱮ ᱵᱟᱝ?
ᱦᱮᱸ ᱦᱮᱸ ᱦᱩᱞ ᱢᱟᱦᱟᱸ ᱢᱟᱱᱟᱣ ᱦᱩᱭᱩᱜ ᱜᱮᱭᱟ ᱦᱸᱚᱜᱼᱚᱭ ᱛᱤᱨᱤᱥᱮ ᱡᱩᱱ ᱦᱤᱡᱩᱜ ᱠᱟᱱᱟ ᱯᱮᱜᱮᱞ,
ᱦᱮᱸ ᱛᱚ ᱟᱹᱞᱤᱧ ᱤᱱᱹ ᱦᱤᱞᱳᱜ ᱞᱟᱹᱭ ᱟᱹᱞᱤᱧ ᱪᱟᱞᱟᱜ ᱟᱹᱞᱤᱧ ᱪᱮᱫᱟᱜ ᱥᱮ ᱤᱱᱟᱹ ᱦᱤᱞᱳᱜ ᱜᱮ ᱟᱹᱞᱤᱧᱟᱜ ᱤᱭᱟᱹ ᱠᱟᱱ ᱛᱟᱞᱤᱧᱟ ᱡᱟᱱᱟᱢ ᱢᱟᱦᱟᱸ ᱠᱟᱱ ᱛᱟᱞᱤᱧᱟ ᱛᱚ, ᱞᱟᱹᱭ ᱮᱜᱼᱟ ᱟᱹᱞᱤᱧ ᱚᱲᱟᱜ ᱥᱮᱱ ᱥᱮᱱ ᱧᱚᱜ ᱦᱚᱪᱚᱱᱚᱜ ᱦᱤᱡᱩᱜ ᱟᱹᱞᱤᱧ ᱟᱨ ᱚᱲᱟᱜ ᱦᱚᱲ ᱦᱚᱸᱠᱚ ᱞᱟᱹᱭ ᱟᱹᱞᱤᱧ ᱠᱟᱱᱟ ᱡᱮ ᱦᱤᱡᱩᱜ ᱢᱮ ᱢᱮᱱᱛᱮᱱ, ᱛᱚ ᱧᱮᱞ ᱞᱮᱜᱼᱟ ᱞᱤᱧ᱾ ᱪᱟᱞᱟᱣ ᱫᱟᱲᱮᱭᱟᱜᱼᱟ ᱞᱤᱧ ᱠᱷᱟᱱ ᱫᱚ ᱦᱟᱸᱜ ᱪᱟᱞᱟᱜ ᱜᱮᱭᱟᱞᱤᱧ ᱱᱤᱦᱟᱹᱛᱤ ᱞᱤᱧ ᱪᱟᱞᱟᱜᱼᱟ ᱟᱨᱻ
ᱟᱞᱮ ᱟᱹᱛᱩ ᱥᱩᱨ ᱠᱚᱨᱮᱱ ᱢᱮᱱᱟᱜᱼᱟ ᱢᱮᱱᱟ ᱢᱮᱱᱟᱜ ᱵᱮᱱᱟᱣ ᱟᱠᱟᱫ ᱠᱤᱱᱟ ᱠᱚ ᱱᱟᱦᱟᱸᱜ, ᱮᱸᱜ ᱢᱩᱨᱛᱤ ᱢᱩᱴᱷᱟᱹᱱ ᱛᱟᱹᱠᱤᱱ ᱱᱷᱟᱜ ᱦᱮᱸ ᱥᱮ ᱥᱤᱫ-
ᱟᱪᱪᱷᱟ ᱦᱳᱭ᱾
ᱚᱸᱰᱮ ᱠᱟᱜ ᱟᱥᱟᱭᱮᱜᱼᱟ, ᱞᱤᱧ ᱥᱮᱞᱮᱫ ᱞᱤᱧ ᱛᱟᱦᱮᱸᱱ ᱢᱟ ᱱᱷᱟᱸᱜ ᱡᱩᱫᱤ ᱫᱤᱥᱚᱢ ᱥᱮᱫ ᱞᱤᱧ ᱥᱮᱱᱚᱜ ᱠᱷᱟᱱ᱾ ᱛᱚ ᱟᱯᱮ ᱚᱱᱛᱮ ᱫᱚᱜ ᱢᱩᱨᱛᱤ ᱢᱩᱴᱷᱟᱹᱱ ᱠᱚ ᱵᱮᱱᱟᱣ ᱟᱠᱟᱼᱟ ᱥᱮ ᱵᱟᱝᱼᱟ ᱦᱟᱸᱜ?
ᱦᱩᱸ ᱟᱞᱮ ᱱᱚᱛᱮ ᱫᱚ ᱢᱩᱨᱛᱤ ᱢᱩᱴᱷᱟᱹᱱ ᱠᱚ ᱢᱮᱱᱟᱜᱼᱟ ᱢᱮᱱᱟᱜ ᱫᱚ᱾
ᱟᱪᱪᱷᱟ ᱛᱚ ᱵᱚᱸᱜᱟ ᱵᱩᱨᱩ ᱟᱠᱚ ᱦᱟᱹᱠᱤᱱᱟᱯᱮ ᱥᱮ ᱵᱟᱝᱼᱟ, ᱚᱸᱛᱮ ᱫᱚ ᱚᱱᱛᱮ ᱫᱚ?
ᱦᱮᱸᱻᱯ ᱵᱚᱸᱜᱟ ᱵᱩᱨᱩ ᱦᱩᱭᱩᱜ ᱜᱮᱭᱟ ᱱᱚᱜᱼᱚᱭ ᱛᱚ᱾
ᱟᱸ ᱵᱟᱦᱟ ᱢᱟᱞᱟ ᱠᱚ ᱟᱨᱟᱣ ᱠᱚ ᱚᱱᱟ ᱠᱚ ᱥᱮᱫ ᱟᱻᱨ, ᱟ ᱚᱱᱟ ᱵᱟᱵᱚᱛ ᱠᱚᱛᱮᱫ ᱮᱸ ᱮᱸ ᱞᱟᱹᱭ ᱞᱟᱠᱪᱟᱨ ᱠᱚ ᱪᱮᱫ ᱞᱮᱠᱟ? ᱚᱱᱟ ᱠᱚᱫᱚ ᱯᱮᱜ ᱮᱸ ᱡᱟᱦᱟᱸᱭ ᱟᱸ, ᱟᱜᱟᱢ ᱫᱤᱱ ᱨᱮᱱ ᱮᱸ ᱜᱤᱫᱽᱨᱟᱹ ᱠᱚ ᱢᱮᱱᱟᱜ ᱠᱚᱣᱟ ᱱᱟᱦᱟᱸᱜ, ᱩᱸᱠᱩ ᱵᱟᱲᱟᱭ ᱪᱚ ᱞᱟᱹᱜᱤᱱ ᱛᱮ,
ᱦᱩᱸ ᱦᱩᱸ᱾
ᱛᱚ
ᱚᱫ ᱚᱱᱟ ᱠᱚᱫᱚ ᱦᱩᱭᱩᱜ ᱜᱮᱭᱟ ᱟᱫᱚ ᱜᱟᱭᱟᱱ ᱠᱚ ᱦᱩᱭᱩᱜ ᱜᱮᱭᱟ ᱥᱤᱧ ᱵᱮᱲᱟ ᱦᱮᱸ ᱛᱟᱯᱚᱨᱮ ᱩᱸ ᱚᱸᱠᱟ ᱠᱟᱛᱮᱫ ᱵᱟᱸᱵᱩ ᱡᱚ ᱦᱚᱪᱚ ᱦᱩᱭᱩᱜᱼᱟ ᱢᱟᱱᱮ ᱡᱟᱦᱟᱸᱭ ᱯᱷᱚᱱ ᱠᱚ ᱵᱟᱲᱟᱭᱟ ᱟᱛᱩ ᱠᱚᱨᱮᱱ ᱥᱮ ᱜᱤᱫᱽᱨᱟᱹ ᱠᱚ ᱡᱟᱦᱟᱸᱭ ᱠᱚ ᱦᱟᱨᱟᱜ ᱠᱟᱱ ᱩᱱᱠᱩ ᱚᱱᱟ ᱢᱟᱫᱷᱽᱭᱚᱢ ᱛᱮ ᱵᱟᱲᱟᱭ ᱪᱚ ᱦᱩᱭᱩᱜᱼᱟ ᱡᱮ ᱱᱚᱣᱟ ᱦᱩᱞ ᱢᱟᱦᱟ ᱡᱤᱱᱤᱥ ᱴᱟᱜ ᱟᱥᱚᱞ ᱚᱱᱟ ᱪᱮᱫ ᱩᱫᱽᱮᱥᱚᱭᱚ ᱛᱮ ᱦᱩᱭᱩᱜ ᱠᱟᱱᱟ ᱾ ᱪᱮᱥᱴᱟ ᱪᱮᱫ ᱠᱷᱟᱹᱛᱤᱨ ᱦᱩᱭᱩᱜ ᱠᱟᱱᱟ, ᱦᱩᱞ ᱢᱟᱦᱟ ᱡᱤᱱᱤᱥ ᱴᱟᱜ ᱪᱮᱫ ᱠᱟᱱᱟ? ᱚᱱᱟ ᱡᱤᱱᱤᱥ ᱴᱟ ᱠᱚᱫᱚ ᱵᱟᱲᱟᱭ ᱦᱚᱪᱚ ᱫᱚᱨᱠᱟᱨ᱾ ᱦᱟᱯᱮᱱ ᱫᱤᱱ ᱨᱮ ᱵᱟᱠᱷᱟᱱ ᱩᱱᱠᱩ ᱪᱤᱠᱟᱹ ᱛᱮᱠᱚ ᱵᱟᱲᱟᱭᱟ,
ᱦᱳᱭ ᱦᱳᱭ! ᱟᱜᱟᱢ ᱫᱤᱱ ᱨᱮ ᱪᱤᱠᱟᱹ ᱛᱮᱠᱚ ᱴᱷᱤᱠᱟᱹ ᱧᱟᱢᱟ ᱦᱮᱸᱥᱮ ᱵᱟᱝᱼᱟ, ᱟᱸ ᱟᱹᱰᱤ ᱱᱟᱯᱟᱭ ᱜᱮ ᱛᱟᱦᱮᱞᱮ ᱯᱮ ᱤᱭᱟᱹ ᱢᱟᱱᱟᱣ ᱟᱯᱮ ᱦᱮᱸᱥᱮ,
ᱦᱩᱸ ᱦᱩᱸ ᱦᱮᱸ ᱦᱮᱸ ᱟᱹᱰᱤ ᱱᱟᱯᱟᱭ᱾
ᱤᱠᱷᱟᱹᱱ ᱟᱫᱷᱮᱠᱟᱜ ᱡᱮ ᱠᱚᱨᱮ ᱞᱤᱧ ᱧᱮᱞ ᱟᱠᱟᱜᱼᱟ ᱡᱟᱜᱟ ᱠᱚᱨᱮ ᱩᱸ ᱧᱮᱞᱻ ᱦᱚᱸ ᱢᱤᱫ ᱵᱟᱨ ᱠᱚᱨᱮ ᱞᱤᱧ ᱧᱮᱞ ᱟᱠᱟᱜᱼᱟ ᱟᱨ ᱟᱸᱡᱽᱚᱢ ᱵᱟᱲᱟ ᱣᱟᱠᱟᱫ ᱟᱹᱞᱤᱧ,
ᱦᱳᱭ
ᱤᱭᱟᱹ ᱠᱚᱠᱚ ᱫᱚᱦᱚᱭᱟ ᱯᱟᱛᱟ ᱮᱱᱮᱡ ᱠᱚᱠᱚ ᱫᱚᱦᱚᱭᱟ ᱟᱨᱠᱮᱥᱴᱟᱨᱟ ᱠᱚᱠᱚ ᱫᱚᱦᱚᱭᱟ ᱮᱱᱠᱷᱟᱱ ᱟᱹᱵᱤᱱ ᱪᱮᱫ ᱵᱤᱱ ᱞᱟᱹᱭᱮᱜᱼᱟ ᱚᱱᱟ ᱚ ᱤᱭᱟᱹ ᱨᱮ, ᱪᱮᱫ ᱵᱤᱱ ᱪᱮᱫ ᱞᱮᱠᱟ ᱢᱟᱱᱮ ᱡᱚᱱ ᱫᱚᱦᱚ ᱞᱟᱹᱠᱛᱤ ᱠᱟᱱᱟ, ᱥᱮ ᱵᱟᱝ-ᱟ?
ᱢᱟᱲᱟᱝ ᱨᱮᱜᱮ ᱞᱤᱧ ᱞᱟᱹᱭ ᱞᱮᱜᱮ ᱦᱩᱞ ᱢᱟᱦᱟ ᱫᱚ ᱦᱩᱭᱩᱜ ᱠᱟᱱᱟ ᱟᱵᱚ ᱫᱚᱼᱼ ᱩᱱ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ,
ᱦᱚᱭ, ᱦᱮᱸ᱾
ᱚᱱᱟ ᱫᱚ ᱦᱩᱭᱩᱜ ᱠᱟᱱᱟ ᱟᱵᱚ ᱢᱟᱱᱮ ᱦᱩᱞᱜᱟᱹᱨᱭᱟᱹ ᱡᱟᱦᱟᱸ ᱠᱚᱫᱚ ᱥᱤᱫᱩ, ᱠᱟᱹᱱᱦᱩ, ᱯᱷᱩᱞᱳ, ᱡᱷᱟᱱᱚ ᱦᱮᱸ, ᱼᱼ ᱟᱨᱚ ᱱᱟᱱᱟ ᱦᱩᱱᱟᱹᱨ ᱦᱩᱞᱜᱟᱹᱲᱤᱭᱟᱹ ᱠᱚ ᱡᱟᱦᱟᱸᱭ ᱡᱤᱣᱤ ᱠᱚ ᱟᱞᱟᱭ ᱟᱠᱟᱜᱼᱼ ᱩᱱ ᱦᱤᱞᱳᱜ ᱞᱤ ᱞᱮᱠᱟ ᱟᱠᱚ ᱡᱤᱣᱤ ᱠᱚ ᱮᱢ ᱞᱮᱫ ᱛᱟᱠᱚᱣᱟ ᱦᱳᱭᱥᱮ᱾ ᱚᱱᱟ ᱦᱤᱞᱳᱜ ᱫᱚ ᱤᱧᱫᱩᱧ ᱞᱟᱹᱭᱟ ᱠᱷᱩᱥᱤ ᱨᱮᱱᱟᱜ ᱫᱤᱱ ᱫᱚ ᱵᱟᱝ ᱠᱟᱱ ᱛᱟᱵᱚᱱᱟ, ᱟᱨ ᱩᱱ ᱦᱮᱞᱳᱜ ᱼᱼ ᱚ ᱱᱟᱹᱭᱤᱴ ᱯᱚᱜᱽ ᱜᱟᱨᱟᱢ ᱥᱮ ᱚᱨᱠᱮᱥᱴᱟᱨ ᱠᱚ ᱥᱮ ᱯᱟᱛᱟ ᱮᱱᱮᱡ ᱠᱚ ᱚᱱᱟ ᱠᱚᱫᱚ ᱵᱟᱝ ᱜᱮ ᱫᱚᱦᱚ ᱫᱚᱨᱠᱟᱨᱟ᱾
ᱦᱳᱭ ᱦᱳᱭ᱾
ᱚᱱᱟᱜᱮ ᱟᱹᱞᱤᱧ ᱵᱟᱝᱞᱤᱧ ᱴᱷᱤᱠᱟᱹ ᱫᱟᱲᱮᱭᱟᱜ ᱠᱟᱱᱟ ᱮᱱᱠᱷᱟᱱ ᱤᱱᱟᱹᱜ ᱢᱩᱨᱩᱠᱷ ᱪᱮᱫᱟᱜ ᱢᱮᱱᱟᱜ ᱠᱚᱣᱟ ᱦᱚᱲ ᱟᱨᱚ᱾ ᱩᱱᱠᱩ ᱴᱷᱤᱠᱟᱹ ᱞᱟᱹᱠᱛᱤ ᱠᱟᱱ ᱛᱟᱠᱚᱣᱟ ᱥᱮ ᱵᱟᱝᱟᱼᱼ
ᱫᱚᱦᱚᱭᱟᱠᱚ ᱟᱞᱮ ᱟᱞᱮ ᱡᱟᱦᱟᱸ ᱥᱩᱨ ᱤᱭᱟᱹ ᱨᱮ ᱚᱸᱰᱮ ᱦᱚᱸ ᱢᱟᱲᱟᱝ ᱞᱟᱦᱟ ᱠᱚ ᱫᱚᱦᱚᱭ ᱛᱟᱦᱮᱸᱫᱼᱟ ᱵᱟᱲᱟᱭ ᱛᱟᱦᱮᱸᱼᱟ ᱦᱮᱸ ᱱᱮᱜᱮ ᱱᱮᱛᱟᱨ ᱵᱟᱝ ᱠᱚ ᱫᱚᱦᱚᱭᱮᱫᱼᱟ ᱟᱞᱮ ᱱᱤᱡᱮ ᱟᱛᱳ ᱨᱮᱢᱟ ᱵᱟᱝ ᱠᱟᱱᱟ ᱥᱮ ᱮᱱᱠᱷᱟᱱ ᱫᱚᱼᱼ ᱥᱩᱨ ᱟᱹᱛᱳ ᱠᱟᱱᱟ ᱮᱱ ᱫᱚ ᱵᱚᱱᱫᱚ ᱠᱟᱜ ᱠᱚ ᱤᱱᱟᱹᱜᱮ ᱵᱷᱟᱜᱤ ᱦᱩᱭ ᱠᱟᱱᱟ ᱡᱮ ᱵᱟᱝᱼᱼ ᱟᱨ ᱚᱱᱟ ᱫᱚ ᱵᱟᱝ ᱫᱚᱦᱚ ᱞᱟᱹᱠᱛᱤ ᱠᱟᱱᱟ ᱥᱮ ᱵᱟᱝᱟ ᱚᱱᱟ ᱟᱵᱚ ᱠᱩᱥᱤ ᱨᱮᱱᱟᱜ ᱫᱤᱱ ᱛᱷᱩᱲᱤ ᱠᱟᱱᱟ ᱡᱮ ᱵᱟᱝᱟ ᱟᱵᱚ ᱱᱤᱛᱼᱼ ᱱᱤᱛᱚᱜ ᱢᱮᱱᱟᱜ ᱵᱚᱱᱟᱼᱼ ᱥᱩᱠ ᱥᱟᱱᱛᱤ ᱨᱮ ᱢᱮᱱᱟᱜ ᱵᱚᱱᱟ ᱪᱮᱫᱟᱜ ᱥᱮ ᱩᱱᱠᱩᱼᱼ ᱟᱠᱚᱣᱟᱜ ᱡᱤᱞ ᱡᱤᱣᱤ ᱟᱞᱟᱭ ᱠᱟᱛᱮᱜ ᱟᱵᱚ ᱤᱭᱟᱹ ᱠᱚ ᱮᱢ ᱟᱠᱟᱫ ᱵᱚᱱᱟ᱾ ᱞᱟᱹᱭ ᱞᱮᱠᱷᱟᱱ ᱡᱤᱵᱚᱱ ᱠᱚ ᱮᱢ ᱠᱟᱜ ᱵᱚᱱᱟ ᱥᱮ ᱵᱟᱝᱟ ᱛᱟᱦᱮᱱ ᱨᱮᱱᱟᱜ᱾ ᱮ ᱢᱟ ᱵᱟᱝ ᱞᱟᱹᱠᱛᱤ ᱠᱟᱱᱟ ᱫᱚᱦᱚ ᱠᱚᱫᱚ᱾
ᱚᱱᱟ ᱫᱚ ᱟᱵᱚ ᱫᱚ ᱫᱩᱠ ᱨᱮᱱᱟᱜ ᱫᱤᱱ ᱠᱟᱱ ᱛᱟᱵᱚᱱᱟ ᱥᱩᱠ ᱨᱮᱱᱟᱜ ᱫᱚ ᱡᱮᱚᱱ ᱨᱟᱹᱥᱠᱟᱹᱭᱟ᱾ ᱛᱚ ᱚᱱᱟ ᱫᱚ ᱟᱹᱰᱤ ᱵᱟᱹᱲᱤᱡ ᱜᱮ᱾
ᱦᱳᱭ ᱟᱨᱚᱢ ᱡᱟᱦᱟᱸᱭ ᱦᱚᱯᱚᱱ ᱦᱚᱯᱚᱱ ᱜᱤᱫᱽᱨᱟᱹ ᱠᱚ ᱢᱮᱱᱟᱜᱼᱟ ᱩᱱᱠᱩ ᱞᱟᱹᱭ ᱫᱚᱨᱠᱟᱨ ᱵᱩᱡᱷᱟ ᱫᱚᱨᱠᱟᱨ ᱱᱚᱝᱠᱟ ᱱᱚᱝᱠᱟᱼᱼ ᱵᱟ ᱦᱩᱭ ᱞᱮᱱᱟ ᱱᱚᱣᱟ ᱫᱚ ᱚᱱᱟ ᱫᱤᱱ ᱠᱟᱱᱟ ᱞᱮᱠᱤᱱᱼᱼ ᱦᱚᱲ ᱪᱮᱫ ᱵᱮᱤᱱᱛᱟ ᱠᱷ ᱢᱟᱱᱮ ᱵᱟᱝᱠᱚ ᱵᱩᱡᱷᱟᱹᱜᱼᱟ ᱟᱫᱮᱠᱷ ᱦᱚᱲᱼᱼ
ᱠᱟᱹᱴᱤᱡ ᱠᱟᱹᱴᱤᱡ ᱛᱮ ᱛᱟ ᱦᱚᱸ ᱴᱷᱤᱠ ᱜᱮᱭᱟ ᱱᱟᱦᱟᱜ ᱢᱤᱫ ᱵᱟᱨ ᱠᱚ ᱵᱩᱡᱷᱟᱹᱜᱼᱟ ᱟᱹᱵᱤᱱ ᱡᱮ ᱵᱤᱱ ᱞᱟᱹᱭ ᱠᱮᱫᱭᱟ ᱟᱯᱮ ᱥᱮᱫ ᱦᱚᱸᱼᱼ ᱯᱠᱟ ᱠᱟᱛᱮ ᱠᱚ ᱤᱭᱟᱹᱭᱟᱠᱚ ᱟᱹᱰᱤ ᱱᱟᱯᱟᱭ ᱟᱹᱰᱤ ᱠᱩᱥᱤ ᱞᱮ ᱵᱩᱡᱷᱟᱹᱣᱼᱟ ᱡᱮ ᱵᱟᱝᱟ ᱦᱮᱸ ᱢᱮᱱᱟᱜ ᱠᱚᱜᱮᱭᱟ ᱤᱱᱠᱟᱹ ᱦᱚᱲᱼᱼ
ᱦᱮᱸ᱾
ᱟᱨ ᱟᱞᱮ ᱦᱚᱸ ᱱᱤᱛᱚᱜ ᱱᱷᱟᱜ ᱱᱚᱛᱮ ᱟᱞᱮ ᱥᱩᱨ ᱨᱮ ᱡᱟᱦᱟᱸ ᱨᱮᱠᱚ ᱢᱮᱱᱟᱜ ᱵᱷᱩᱨᱛᱤ ᱢᱩᱴᱷᱟᱱ ᱠᱚ ᱵᱮᱱᱟᱣ ᱟᱠᱟᱫᱼᱟᱼᱼ ᱱᱤᱛᱚᱜ ᱫᱚ ᱱᱟᱜ ᱵᱟᱝ ᱞᱮᱠᱟᱜᱮ ᱱᱦᱟᱜᱼᱟ᱾ ᱵᱟᱦᱟᱢᱟᱨᱟᱣ ᱠᱚ ᱱᱟᱜ ᱵᱚᱸᱜᱟᱼᱵᱩᱨᱩ ᱠᱟᱛᱮᱫ ᱟᱨ ᱚᱱᱮ ᱞᱟᱹᱭᱼᱞᱟᱠᱪᱟᱨ ᱠᱚᱜᱮ ᱱᱟᱜ ᱠᱚ ᱤᱭᱟᱹᱠᱮᱫᱟ᱾ ᱟᱸᱡᱚᱢ ᱧᱟᱢ ᱠᱟᱜᱼᱟ ᱦᱟᱸᱜ ᱚᱲᱟᱜ ᱥᱮᱫ ᱠᱷᱚᱱ ᱮᱱᱠᱷᱟᱱ ᱟᱹᱞᱤᱧᱼᱼ ᱞᱟᱹᱭ ᱠᱮᱫ-ᱟ ᱞᱤᱧ ᱡᱮ ᱵᱟᱝᱟ ᱚᱸᱰᱮ ᱥᱮᱞᱮᱫ ᱞᱤᱧ ᱛᱟᱦᱮᱱ ᱢᱟ
ᱦᱩᱸ
ᱛᱚᱻ
ᱟᱨᱻ ᱱᱚᱜᱼᱚᱭ ᱡᱮ ᱱᱟᱭᱤᱴ ᱯᱨᱳᱜᱨᱟᱢ ᱠᱚ ᱱᱩᱠᱩ ᱫᱚ ᱞᱟᱹᱭ ᱠᱟᱛᱮ ᱨᱮᱦᱚᱸ ᱢᱟᱱᱮ ᱱᱚᱣᱟ ᱱᱚᱣᱟ ᱤᱭᱟᱹᱛᱮ ᱵᱤᱨᱩᱫᱽᱷᱚ ᱦᱩᱭ ᱱᱟ, ᱟᱫᱚ ᱚᱱᱟ ᱫᱚ ᱵᱟᱝᱻ ᱟᱸᱡᱚᱢᱮᱼᱟ ᱥᱮ ᱱᱩᱠᱩ ᱢᱟᱹᱱ ᱠᱟᱱ ᱜᱮᱭᱟ, ᱠᱤᱱᱛᱩ ᱵᱟᱝᱠᱚ ᱵᱩᱡᱷᱟᱹᱣᱮᱫᱼᱟ ᱠᱟᱛᱷᱟᱻ ᱦᱟ ᱟᱹᱰᱤ ᱨᱚᱠᱚᱢ ᱟᱹᱭᱤᱱ ᱠᱚ ᱟᱹᱜᱩᱭᱮᱫᱼᱟ, ᱱᱩᱠᱩ ᱵᱟᱠᱚ ᱵᱩᱡᱷᱟᱹᱣ ᱫᱟᱲᱮᱭᱟᱜ ᱠᱟᱱᱟ ᱡᱮᱻ ᱦᱟᱯᱮᱱ ᱫᱤᱱ ᱨᱮ ᱟᱵᱚᱻ ᱟᱵᱚᱨᱮᱱ ᱜᱤᱫᱽᱨᱟᱹ ᱠᱚ ᱡᱟᱦᱟᱸᱭ ᱠᱚ ᱦᱟᱨᱟᱜ ᱠᱟᱱᱟ, ᱩᱱᱠᱩ ᱪᱮᱫ ᱠᱚ ᱥᱮᱬᱟᱭᱮᱫᱼᱟ, ᱪᱮᱫ ᱠᱚ ᱵᱩᱡᱷᱟᱹᱣ ᱮᱫᱟ? ᱦᱮᱸ ᱧᱮᱞᱚᱜ ᱠᱟᱱᱟ ᱠᱚ, ᱱᱮᱛᱟᱨ ᱱᱚᱜᱚᱭᱻ ᱢᱟᱱᱮ ᱪᱷᱟᱹᱯᱨᱤ ᱯᱨᱳᱜᱨᱟᱢ ᱠᱚ ᱪᱟᱞᱟᱜ ᱠᱟᱱᱟ ᱟᱨ ᱪᱷᱟᱹᱯᱨᱤ ᱞᱮᱠᱟ ᱠᱚ, ᱫᱚᱱ ᱵᱟᱲᱟᱭᱮᱫᱼᱟ ᱦᱮᱸ ᱾ ᱦᱟᱺᱰᱤ ᱯᱟᱹᱣᱨᱟᱹ ᱠᱚ ᱧᱩᱭᱮᱫᱭᱟ ᱦᱩᱰᱤᱧ ᱦᱩᱰᱤᱧ ᱜᱤᱫᱽᱨᱟᱹ ᱠᱚ, ᱠᱩᱲᱤ ᱜᱤᱫᱽᱨᱟᱹ, ᱠᱚᱲᱟ ᱜᱤᱫᱽᱨᱟᱹ ᱡᱚᱛᱚ ᱠᱚ ᱧᱩᱭ ᱭᱟ ᱾ ᱱᱮᱛᱟᱨ ᱫᱚ ᱦᱮᱸ ᱚᱱᱟ ᱠᱷᱟᱹᱛᱤᱨ ᱛᱮᱜᱮ, ᱱᱚᱣᱟ ᱠᱚᱫᱚ ᱦᱩᱭᱩᱜ ᱠᱟᱱᱟ ᱾
ᱟᱨ ᱚᱱᱮ ᱡᱟᱦᱟᱸᱭ ᱥᱟᱱᱛᱟᱲ ᱜᱮ ᱵᱩᱡᱷᱟᱹᱣ ᱠᱚᱣᱟ ᱟᱨ ᱥᱟᱱᱛᱟᱲ ᱜᱮ ᱵᱟᱹᱲᱤᱡ ᱠᱚᱣᱟ ᱢᱟᱱᱮ ᱟᱵᱚ ᱟᱜ ᱟᱵᱚ ᱥᱟᱱᱛᱟᱲ ᱨᱮᱱᱟᱜ ᱦᱮᱸ ᱥᱮ᱾
ᱦᱳᱭ
ᱟᱫᱷᱮᱠ ᱠᱚ ᱵᱮᱥ ᱠᱚ ᱢᱮᱱᱟᱜ ᱠᱚ ᱠᱷᱟᱱ ᱟᱫᱮᱷᱠ ᱠᱚ ᱱᱟ ᱩᱱᱠᱩ ᱟᱨᱚ ᱠᱚ ᱵᱤᱨᱫ ᱠᱟᱛᱮᱫ ᱟᱨ ᱚᱱᱠᱟ ᱠᱚ ᱢᱟᱱᱮ ᱫᱚᱦᱚᱭ ᱜᱮᱭᱟᱵᱚᱱ ᱥᱮ ᱪᱮᱫ ᱞᱮᱠᱟ ᱦᱟᱸᱜ ᱦᱮᱸ ᱥᱮ, ᱛᱚ ᱢᱟᱱᱮ ᱱᱤᱡᱮ ᱜᱮ ᱵᱷᱟᱜᱮ ᱵᱟᱝ ᱠᱷᱟᱱ ᱫᱚ, ᱥᱮ ᱵᱟᱝ-ᱟ
ᱦᱳᱭ
ᱢᱤᱫ ᱴᱷᱮᱱ ᱜᱮ ᱵᱟᱹᱱᱩᱜ ᱵᱱᱟ ᱪᱮᱫ
ᱦᱩᱸ... ᱟᱵᱚ-ᱟᱵᱚ ᱢᱚᱫᱫᱷᱮ ᱨᱮ ᱢᱤᱫᱴᱮᱱ ᱵᱤᱵᱟᱹᱫ ᱥᱨᱤᱥᱴᱤᱜ-ᱟ ᱚᱱᱠᱟ ᱦᱩᱭ ᱞᱮᱠᱷᱟᱱ ᱟᱵᱚ ᱫᱷᱮ ᱨᱮ ᱣᱤᱣᱟ.... ᱥᱨᱤᱥᱴᱤ-ᱟ ᱦᱮᱸ ᱱᱤᱝᱠᱟᱹ ᱱᱤᱝᱠᱟᱹ ᱫᱚ ᱵᱟᱝ ᱦᱩᱭ ᱫᱟᱲᱮ-ᱟ ᱨᱟᱹᱥᱠᱟᱹ ᱟᱵᱚ ᱫᱚ ᱢᱟᱭᱟᱝ ᱜᱮ ᱛᱟᱵᱚ ᱨᱟᱹᱥᱠᱟᱹ ᱟᱨ ᱨᱟᱹᱥᱠᱟᱹ ᱫᱚ ᱟᱵᱚ ᱫᱚ ᱨᱟᱹᱥᱠᱟᱹ ᱫᱚ ᱢᱟᱭᱟᱝ ᱨᱮᱜᱮ ᱛᱟᱵᱚ ᱨᱟᱹᱥ ᱠᱟᱹ ᱟᱵᱚ ᱫᱚ ᱱᱚᱝᱠᱟ ᱦᱟᱺᱵᱤ ᱯᱟᱹᱣᱨᱟᱹ ᱧᱩ ᱠᱟᱛᱮᱫ ᱜᱩᱲᱫᱷᱟᱹᱢ ᱵᱟᱲᱟ ᱫᱚ ᱱᱚᱝᱠᱟ ᱫᱚ ᱟᱵᱚ ᱨᱟᱹᱥᱠᱟᱹ ᱫᱚ ᱵᱟᱝ ᱠᱟᱱ ᱛᱟᱵᱚᱱᱟ᱾ ᱛᱮ ᱟᱨ ᱨᱟᱹᱥᱠᱟᱹ ᱥᱚᱢᱚᱭ ᱨᱟᱹᱥᱠᱟ. ᱦᱮᱸ ᱨᱟᱹᱥᱠᱟᱹ ᱟᱵᱚ ᱫᱚ ᱥᱟᱱᱛᱟᱲ ᱫᱚ ᱨᱟᱹᱥᱠᱟᱹ ᱠᱟᱱᱟ ᱵᱚᱱ ᱴᱷᱤᱠ ᱜᱮᱭᱟ ᱨᱟᱹᱥᱠᱟᱹ ᱜᱮᱭᱟᱵᱚᱱ ᱠᱤᱱᱛᱩ ᱱᱤᱝᱠᱟᱹ ᱠᱟᱛᱮ ᱨᱟᱹᱥᱠᱟᱹ ᱫᱚ ᱟᱵᱚᱣᱟᱜ ᱢᱮᱱᱟᱜ ᱛᱟᱚᱱᱟ ᱥᱚᱢᱟᱡᱽ ᱨᱮᱱᱟᱜ ᱡᱟᱦᱟᱸ ᱛᱩᱢᱫᱟᱜ ᱴᱟᱢᱟᱠ ᱦᱮᱸ ᱚᱱᱟᱛᱮ ᱨᱟᱹᱥᱠᱟᱹᱭ ᱯᱮ ᱴᱷᱤᱠ ᱜᱮᱭᱟ ᱢᱟᱱᱮ ᱟᱠᱟ ᱡᱟᱭᱜᱟ ᱠᱚᱨᱮ ᱨᱟᱹᱥᱠᱟᱹ ᱞᱮᱠᱟᱱ ᱦᱩᱭᱩᱜ-ᱟ ᱚᱱᱟ ᱠᱚ ᱵᱟᱝ ᱠᱚ ᱵᱟᱲᱟᱭᱟ ᱦᱮᱸ ᱡᱟᱦᱟᱸ ᱨᱮᱜᱮ ᱨᱟᱹᱥᱠᱟᱹ ᱞᱮᱠᱷᱟᱱ ᱜᱮ ᱦᱩᱭᱩᱜ-ᱟ
ᱦᱟᱸ ᱟᱪᱪᱷᱟ ᱜᱚᱝᱠᱮ ᱥᱚᱢᱚᱭ ᱢᱟ ᱦᱩᱭ ᱡᱟᱨᱣᱟ ᱟᱠᱟᱱ ᱛᱟᱞᱟᱝ-ᱟ ᱮᱱᱠᱷᱟᱱ